ᱦᱮᱞᱳ
ᱦᱮᱸ ᱜᱚᱝᱠᱮ ᱟᱨ ᱢᱤᱫ ᱫᱷᱟᱣᱞᱟᱝ ᱧᱟᱯᱟᱢ ᱱᱟᱦᱟᱜ ᱱᱚᱣᱟ ᱟᱠᱷᱲᱟ ᱨᱮ ᱟᱨ ᱤᱧ ᱥᱮᱫ ᱠᱷᱚᱱ ᱡᱚᱦᱟᱨ ᱜᱮ,
ᱦᱮᱸ ᱤᱧ ᱯᱟᱦᱴᱟ ᱠᱷᱚᱱᱟᱜ ᱫᱚᱦᱟᱲᱟ ᱛᱮ ᱡᱚᱦᱟᱨ,
ᱮᱠᱟᱞ
ᱟᱨ ᱞᱟᱹᱭᱢᱮ ᱱᱤᱛᱚᱜ ᱫᱚ ᱚᱠᱟᱴᱟᱜ ᱞᱟᱝ ᱛᱩᱛᱷᱤ ᱜᱟᱞᱢᱟᱨᱟᱣᱟ?
ᱴᱚᱯᱤᱠ ᱞᱮᱠᱟ ᱥᱮ ᱥᱟᱛᱟᱢ ᱞᱮᱠᱟ ᱛᱮᱫᱚ ᱟᱭᱢᱟ ᱜᱮ ᱦᱟᱸᱜ ᱢᱮᱱᱟᱜᱼᱟ,
ᱟᱪᱪᱷᱟ ᱞᱟᱹᱭᱮᱫ ᱛᱟᱦᱮᱸ ᱠᱟᱱᱟ ᱦᱮᱸ ᱞᱟᱹᱭᱮᱫ ᱛᱟᱦᱮᱸ ᱠᱟᱱᱟ ᱡᱮ ᱟᱵᱚ ᱢᱟ ᱡᱟᱦᱮᱨ ᱨᱮᱵᱚᱱ ᱵᱚᱸᱜᱟ ᱵᱩᱨᱩᱜ ᱜᱮᱭᱟ ᱛᱚ ᱟᱯᱮ ᱫᱚ ᱥᱮᱨᱢᱟᱨ ᱨᱮ ᱛᱤᱱ ᱫᱷᱟᱣᱯᱮ ᱡᱟᱦᱮᱨ ᱨᱮᱫᱚᱯᱮ ᱵᱚᱸᱜᱟ ᱵᱩᱨᱩᱜ ᱜᱮᱭᱟ?
ᱡᱟᱦᱮᱨ ᱨᱮᱫᱚ ᱵᱚᱸᱜᱟ ᱵᱩᱨᱩᱜ ᱞᱮᱠᱟ ᱢᱮᱱ ᱞᱮᱠᱷᱟᱡ ᱫᱚ ᱦᱟᱸᱜ ᱟᱭᱢᱟ ᱱᱚᱝᱠᱟ ᱯᱚᱨᱚᱵᱽ ᱯᱩᱱᱟᱹᱭ ᱨᱮᱜᱮ ᱦᱟᱸᱜ, ᱡᱮᱞᱮᱠᱟ ᱢᱟᱨᱟᱝ ᱞᱮᱠᱟᱛᱮᱫᱚ ᱢᱮᱱ ᱞᱮᱠᱷᱟᱡ ᱱᱚᱣᱟ ᱵᱟᱦᱟ ᱯᱚᱨᱚᱵᱽ ᱨᱮᱦᱟᱸᱜ ᱵᱚᱱ ᱥᱮ ᱵᱟᱦᱟ ᱵᱚᱸᱜᱟᱨᱮ, ᱚᱱᱠᱟ ᱡᱟᱦᱮᱨ ᱨᱮ ᱪᱟᱞᱟᱜ ᱦᱩᱭᱩᱜ ᱠᱟᱱᱟ ᱟᱨᱦᱚᱸ ᱢᱮᱱᱟᱜᱼᱟ ᱢᱟᱜ ᱢᱚᱬᱮ ᱨᱮᱦᱚᱸ ᱡᱟᱦᱮᱨ ᱨᱮ ᱠᱚ ᱵᱚᱸᱜᱟᱜᱼᱟ, ᱟᱨᱦᱚᱸ ᱟᱞᱮᱥᱮᱫ ᱫᱚ ᱡᱟᱱᱛᱷᱟᱲ ᱯᱚᱨᱚᱵᱽ ᱦᱚᱸ ᱦᱩᱭᱩᱜᱼᱟ ᱥᱮ ᱡᱟᱱᱛᱷᱟᱲ ᱵᱚᱸᱜᱟ ᱦᱩᱭᱩᱜᱼᱟ ᱩᱱ ᱡᱚᱠᱷᱚᱱ ᱠᱷᱟᱹᱡ ᱦᱚᱸ ᱱᱚᱣᱟ ᱡᱟᱦᱮᱨ ᱨᱮᱜᱮ
ᱦᱮᱸ
ᱟᱨ ᱥᱚᱦᱚᱨᱟᱭ ᱨᱮᱫᱚ ᱦᱟᱸᱜ ᱤᱧᱟᱹᱜ ᱢᱮᱱᱛᱮ ᱫᱚ ᱡᱟᱦᱮᱨ ᱨᱮᱫᱚ ᱵᱟᱵᱚᱱ ᱵᱚᱸᱜᱟ ᱵᱩᱨᱩᱜ ᱠᱟᱱᱟ ᱮᱱᱛᱮᱫ ᱩᱱ ᱡᱚᱠᱷᱟᱹᱡ ᱫᱚ ᱦᱟᱸᱜ ᱜᱚᱴ ᱴᱟᱺᱰᱤ ᱨᱮ
ᱦᱮᱸ ᱦᱮᱸ
ᱛᱚ ᱤᱧᱟᱹᱜ ᱢᱮᱱ ᱞᱮᱠᱟ ᱛᱮᱫᱚ ᱱᱚᱜᱼᱚ ᱱᱤᱭᱟᱹ ᱠᱚᱜᱮ ᱦᱟᱸᱜ ᱟᱨ ᱟᱢ ᱡᱟᱦᱟᱸᱱᱟᱜ ᱮᱢ ᱫᱤᱥᱟᱹᱭᱮᱫ ᱠᱟᱱ ᱠᱷᱟ ᱚᱠᱟ ᱚᱠᱟ ᱚᱠᱛᱮ ᱱᱚᱣᱟ ᱡᱟᱦᱮᱨ ᱨᱮᱵᱚᱱ ᱪᱟᱞᱟᱜ ᱠᱟᱱᱟ,
ᱟᱞᱮ ᱥᱮᱫ ᱦᱚᱸ ᱚᱱᱠᱟᱜ ᱜᱮ ᱡᱟᱦᱟᱸᱟᱢ ᱞᱟᱹᱭ ᱠᱮᱫᱟ ᱚᱱᱟ ᱥᱟᱶᱛᱮ ᱱᱚᱣᱟ ᱢᱟᱜᱽ ᱨᱮ ᱯᱳᱭᱞᱳ ᱢᱟᱜᱽ ᱨᱮ ᱟᱨ ᱱᱚᱣᱟ ᱟᱥᱟᱲ ᱵᱚᱸᱜᱟ ᱨᱮ ᱡᱟᱦᱟᱸ ᱫᱚ ᱟᱥᱟᱲᱤᱭᱟᱹ ᱵᱚᱱ ᱢᱮᱱᱮᱫᱼᱟ
ᱦᱮᱸ
ᱟᱞᱮ ᱫᱚ ᱥᱮᱨᱢᱟ ᱨᱮ ᱡᱟᱦᱮᱨ ᱨᱮᱫᱚ ᱯᱩᱱ ᱫᱷᱟᱣ ᱞᱮ ᱵᱚᱸᱜᱟᱜᱼᱟ ᱱᱚᱣᱟ ᱢᱟᱜᱽ ᱵᱚᱸᱜᱟ ᱟᱨ ᱵᱟᱦᱟᱨᱮ ᱟᱨ ᱟᱥᱟᱲᱤᱭᱟᱹ ᱡᱚᱠᱷᱚᱡ ᱟᱨ ᱥᱚᱦᱨᱟᱭ ᱨᱮ
ᱟᱪᱪᱷᱟ ᱟᱫᱚ ᱥᱚᱦᱨᱟᱭ ᱨᱮ ᱢᱟᱦᱟᱸᱜ ᱤᱧᱟᱹᱜ ᱫᱤᱥᱟᱹ ᱞᱮᱠᱟᱛᱮ ᱱᱚᱣᱟ ᱡᱟᱦᱮᱨ ᱛᱷᱟᱱ
ᱮᱸ ᱵᱟᱝ ᱟᱸᱡᱚᱢ ᱞᱮᱱᱟ
ᱮᱸ ᱢᱮᱱᱫᱟᱹᱧ ᱵᱚᱞᱮ ᱱᱚᱣᱟ ᱥᱚᱦᱚᱨᱟᱭ ᱨᱮᱫᱚ ᱦᱟᱸᱜ ᱯᱟᱥᱮᱫ ᱡᱟᱦᱮᱨ ᱛᱷᱟᱱ ᱨᱮᱫᱚ ᱵᱟᱵᱚᱱ ᱪᱟᱞᱟᱜ ᱠᱟᱱᱟ ᱥᱮ ᱪᱮᱫ ᱞᱮᱠᱟ
ᱦᱮᱸ ᱟᱫᱚ ᱱᱚᱣᱟ ᱥᱚᱦᱚᱨᱟᱭ ᱨᱮᱫᱚ ᱟᱵᱚ ᱢᱟ ᱡᱮᱦᱮᱛᱩ ᱜᱚᱴ ᱴᱟᱺᱰᱤ ᱨᱮᱵᱚᱱ ᱵᱚᱸ ᱵᱚᱸᱜᱟᱜ ᱠᱟᱱᱟ ᱛᱚ ᱚᱱᱟ ᱡᱚᱠᱷᱚᱱ ᱟᱞᱮᱫᱚ ᱜᱚᱴ ᱨᱮᱫᱚ ᱵᱟᱝ ᱟᱞᱮ ᱫᱚ ᱡᱟᱦᱮᱨ ᱨᱮᱜᱮ
ᱟᱪᱪᱷᱟ ᱟᱪᱪᱷᱟ ᱥᱚᱦᱨᱟᱭ ᱦᱚᱸ ᱟᱯᱮ ᱥᱮᱫ ᱫᱚ ᱢᱟᱱᱮ ᱡᱟᱦᱮᱨ ᱨᱮᱜᱮ ᱯᱮ ᱥᱚᱦᱨᱟᱭᱚᱜᱼᱟ ᱥᱮ ᱵᱟᱝ,
ᱦᱮᱸ ᱦᱮᱸ ᱟᱞᱮ ᱥᱮᱫ ᱟᱞᱮ ᱟᱞᱮ ᱟᱞᱮ ᱱᱚᱣᱟ ᱫᱷᱟᱨᱮ ᱫᱚ ᱥᱚᱦᱨᱟᱭ ᱫᱚ ᱱᱚᱣᱟ ᱡᱟᱦᱮᱨ ᱨᱮᱜᱮ ᱟᱞᱮᱫᱚ ᱜᱚᱴ ᱟᱫᱚ ᱟᱫᱚᱢ ᱡᱟᱭᱜᱟ ᱨᱮᱫᱚ ᱚᱱᱠᱟ ᱜᱚᱴ ᱴᱟᱺᱰᱤ ᱨᱮᱜᱮ ᱠᱚ ᱵᱚᱸᱜᱟᱜ ᱜᱮᱭᱟ ᱟᱫᱚ ᱟᱞᱮ ᱱᱚᱣᱟ ᱫᱷᱟᱨᱮ ᱫᱚ ᱡᱟᱹᱥᱛᱤ ᱡᱟᱦᱮᱨ ᱨᱮᱜᱮ
ᱟᱪᱪᱷᱟ ᱟᱪᱪᱷᱟ
ᱛᱚ ᱟᱯᱮ ᱚᱱᱛᱮ ᱫᱚ ᱢᱟᱜ ᱢᱚᱬᱮᱜ ᱜᱮᱭᱟ ᱯᱮ
ᱦᱮᱸ ᱢᱟᱜ ᱢᱚᱬᱮ ᱫᱚ ᱟᱞᱮ ᱫᱚᱦᱟᱸᱜ ᱱᱚᱣᱟ ᱡᱟᱱᱛᱷᱟᱲ ᱵᱚᱸᱜᱟ ᱥᱟᱶᱛᱮ ᱢᱤᱫ ᱫᱷᱟᱣ ᱛᱮ ᱦᱟᱸᱜ ᱢᱟᱜ ᱢᱚᱬᱮ ᱦᱩᱭᱩᱜᱼᱟ ᱟᱨ ᱱᱮᱛᱟᱨ ᱚᱱᱛᱮ ᱟᱸᱡᱚᱢ ᱵᱟᱲᱟ ᱠᱟᱜᱼᱟ ᱟᱯᱮᱥᱮᱫ ᱢᱟ ᱱᱮᱛᱟᱨ ᱡᱚᱠᱷᱟᱡ ᱜᱮᱯᱮ ᱢᱟᱜ ᱢᱚᱬᱮᱜᱼᱟ ᱥᱮ ᱵᱟᱝ?
ᱦᱮᱸ ᱟᱞᱮ ᱥᱮᱫ ᱫᱚ ᱚᱱᱮ ᱚᱱᱟ ᱱᱚᱣᱟ ᱯᱷᱟᱹᱜᱩᱱ ᱵᱚᱸᱜᱟ ᱥᱮ ᱪᱟᱹᱛ ᱵᱚᱸᱜᱟ ᱪᱟᱹᱛ ᱵᱚᱸᱜᱟ ᱠᱷᱚᱱᱟᱜ ᱮᱛᱚᱦᱚᱵ ᱠᱟᱛᱮᱫ
ᱱᱚᱣᱟ ᱟᱥᱟᱲ ᱵᱚᱸᱜᱟ ᱫᱷᱟᱹᱨᱤᱡ ᱟᱥᱟᱲ ᱵᱚᱸᱜᱟ ᱫᱚ ᱡᱮᱦᱮᱛᱩ ᱠᱟᱴᱠᱚᱢ ᱢᱟᱜ ᱢᱚᱬᱮᱜ ᱟᱵᱚᱱ ᱱᱚᱣᱟ ᱥᱚᱢᱚᱭ ᱫᱚ ᱟᱹᱰᱤ ᱠᱚᱢ ᱡᱟᱭᱜᱟ ᱨᱮᱠᱚ ᱢᱟᱜ ᱢᱚᱬᱮᱜ ᱜᱮᱭᱟ
ᱟᱪᱪᱷᱟ ᱟᱪᱪᱷᱟ ᱟᱨ ᱱᱮᱛᱟᱨ ᱢᱟ ᱟᱞᱮ ᱥᱮᱫ ᱢᱟ ᱱᱚᱣᱟ ᱮᱨᱚᱜ ᱵᱚᱸᱜᱟ ᱦᱩᱭᱩᱜ ᱠᱟᱱᱟ ᱦᱟᱸᱜ ᱡᱚᱠᱷᱚᱱ ᱱᱚᱣᱟ ᱮᱨ ᱟᱯᱷᱚᱨ ᱠᱚ ᱥᱟᱹᱨᱫᱤᱜᱼᱟ ᱛᱳ ᱩᱱ ᱡᱚᱠᱷᱟ ᱟᱹᱛᱳ ᱨᱮ ᱱᱚᱝᱠᱟ ᱮᱨᱚᱜ ᱯᱚᱨᱚᱵᱽ ᱦᱩᱭᱩᱜᱼᱟ ᱛᱚ ᱟᱯᱮᱥᱮᱫ ᱱᱚᱝᱠᱟ ᱮᱨᱚᱜ ᱦᱩᱭᱩᱜᱼᱟ ᱥᱮ ᱵᱟᱝ ᱮᱨᱚᱜ ᱵᱚᱸᱜᱟ ᱥᱮ ᱮᱨᱚᱜ ᱯᱚᱨᱚᱵᱽ
ᱵᱟᱝᱟ ᱟᱞᱮᱥᱮᱫ ᱫᱚ ᱱᱚᱣᱟ ᱠᱚᱫᱚ ᱵᱟᱝ ᱦᱩᱭᱩᱜ ᱜᱮᱭᱟ ᱟᱞᱮ ᱱᱚᱣᱟ ᱫᱷᱟᱨᱮ ᱫᱚ ᱵᱟᱝ ᱦᱩᱭᱩᱜᱼᱟ ᱢᱟᱱᱮ ᱮᱴᱟᱜ ᱯᱟᱦᱟᱴᱟ ᱥᱮᱫ ᱫᱚ ᱦᱩᱭᱩᱜ ᱜᱮᱭᱟ
ᱟᱪᱪᱷᱟ ᱟᱪᱪᱷᱟ, ᱢᱟᱱᱮ ᱟᱹᱰᱤ ᱥᱟᱺᱜᱤᱧ ᱥᱟᱺᱜᱤᱧ ᱦᱚᱲ ᱠᱟᱱᱟ ᱵᱚᱱ ᱟᱨ ᱱᱚᱝᱠᱟ ᱟᱹᱨᱤᱪᱟᱹᱞᱤ ᱦᱚᱸ ᱵᱷᱮᱜᱟᱨ ᱢᱤᱫ ᱵᱟᱨ ᱦᱩᱭ ᱫᱟᱲᱮᱜ ᱜᱮᱭᱟ ᱟᱫᱚ
ᱦᱮᱸ
ᱛᱚ ᱟᱯᱮ ᱥᱮᱫ ᱫᱚ ᱢᱟᱱᱮ ᱱᱚᱣᱟ ᱢᱤᱫᱴᱟᱝ ᱦᱚᱸᱧ ᱟᱸᱡᱚᱢ ᱵᱟᱲᱟ ᱠᱟᱫᱟ ᱟᱯᱮ ᱥᱮᱫ ᱜᱮ ᱥᱮ ᱚᱠᱟ ᱥᱮᱫ ᱢᱟᱱᱮ ᱱᱚᱝᱠᱟ ᱠᱟᱱᱴᱷᱟᱲ ᱯᱚᱨᱚᱵᱽ ᱢᱮᱱᱛᱮ ᱥᱮ ᱟᱢᱵᱟᱵᱟᱹᱛᱤ ᱠᱚ ᱢᱮᱛᱟᱜᱼᱟ ᱟᱫᱚ ᱟᱯᱮ ᱥᱟᱣ ᱯᱮ ᱢᱟᱱᱟᱣᱮᱫ ᱠᱟᱱ ᱜᱮᱭᱟ ᱥᱮ ᱪᱮᱫ ᱞᱮᱠᱟ
ᱦᱮᱸ ᱟᱞᱮᱥᱮᱫ ᱫᱚ ᱟᱢᱵᱟᱵᱩᱛᱤ ᱫᱚ ᱢᱟᱱᱟᱣ ᱦᱩᱭᱩᱜ ᱜᱮᱭᱟ ᱟᱨ ᱯᱟᱹᱦᱤᱞ ᱠᱷᱚᱱᱟᱜ ᱜᱮ ᱯᱟᱹᱦᱤᱞ ᱠᱷᱚᱱᱟᱜ ᱜᱮ ᱱᱚᱛᱮ ᱠᱚ ᱢᱟᱱᱟᱣ ᱟᱹᱜᱩ ᱟᱠᱟᱫᱟ ᱟᱢᱵᱟᱵᱚᱛᱤ ᱨᱮ ᱛᱚ ᱟᱞᱮ ᱦᱚᱸ ᱢᱟᱱᱟᱣ ᱜᱮᱭᱟᱞᱮ ᱟᱨ ᱟᱨ ᱡᱟᱦᱟᱸ ᱛᱤᱱᱟᱹᱜ ᱢᱟᱹᱭ ᱵᱤᱴᱤ ᱛᱟᱠᱚ ᱡᱩᱫᱤ ᱱᱟᱣᱟ ᱮᱸᱻ ᱡᱟᱶᱟᱭ ᱦᱩᱭ ᱟᱠᱟᱱ ᱠᱷᱟᱱ ᱩᱱᱠᱩ ᱱᱚᱣᱟ ᱟᱢᱵᱟᱵᱚᱛᱤ ᱨᱮ ᱱᱮᱣᱛᱟ ᱦᱩᱭᱩᱜᱼᱟ ᱦᱳᱭ ᱥᱮ ᱟᱯᱮᱥᱮᱫ ᱫᱚ ᱢᱟᱱᱟᱣ ᱜᱮᱭᱟ ᱠᱚ ᱥᱮ ᱵᱟᱝᱟ
ᱱᱚᱣᱟ ᱟᱢᱵᱟᱵᱟᱹᱛᱤ ᱵᱟᱵᱚᱛ ᱥᱮ ᱱᱚᱣᱟ ᱠᱟᱱᱴᱷᱟᱲ ᱯᱚᱨᱚᱵᱽ ᱛᱤᱱᱟᱹᱜ ᱢᱮᱱᱟᱜᱼᱟ ᱱᱚᱣᱟ ᱵᱟᱵᱚᱫ ᱛᱮᱫᱚ ᱤᱧ ᱫᱚ ᱦᱟᱸᱜ ᱯᱟᱹᱦᱤᱞ ᱫᱷᱟᱣ ᱱᱚᱣᱟ ᱮᱯ ᱢᱟᱫᱽᱫᱷᱚᱢ ᱛᱮᱜᱤᱧ ᱵᱟᱲᱟᱭ ᱧᱟᱢ ᱟᱠᱟᱫᱟ ᱱᱚᱣᱟ ᱜᱟᱯᱟᱞᱢᱟᱨᱟᱣ ᱢᱟᱫᱽᱫᱷᱚᱢ ᱛᱮᱜᱮ ᱦᱟᱸᱜ ᱟᱨ ᱱᱚᱝᱠᱟ ᱫᱚ ᱦᱟᱸᱜ ᱟᱞᱮ ᱥᱮᱫ ᱫᱚ ᱵᱟᱹᱧ ᱟᱸᱡᱚᱢ ᱵᱟᱲᱟ ᱠᱟᱫᱟ ᱥᱮ ᱱᱚᱝᱠᱟ ᱯᱚᱨᱚᱵᱽ ᱫᱚ ᱦᱟᱸᱜ ᱵᱟᱠᱚ ᱢᱟᱱᱟᱣ ᱮᱫᱟ ᱦᱟᱸᱜ ᱟᱞᱮ ᱥᱮᱫ ᱫᱚ ᱦᱟᱸᱜ
ᱦᱮᱸ
ᱫᱚ ᱚᱱᱟ ᱫᱚ ᱪᱮᱫ ᱞᱮᱠᱟ ᱠᱟᱹᱢᱤ ᱦᱚᱨᱟ ᱢᱮᱱᱟᱜᱼᱟ ᱚᱱᱟ ᱨᱮᱱᱟᱜ ᱫᱚ ᱦᱟᱸᱜ ᱚᱠᱟ
ᱱᱚᱣᱟ ᱨᱮᱫᱚ ᱱᱚᱣᱟ ᱟᱢᱵᱟᱵᱟᱛᱤ ᱨᱮᱫᱚ ᱦᱩᱭᱩᱜ ᱠᱟᱱᱟ ᱱᱚᱣᱟ ᱩᱞ ᱠᱟᱱᱴᱷᱟᱲ ᱱᱚᱣᱟ ᱠᱚᱜᱮ ᱵᱚᱱ ᱵᱚᱸᱜᱟ ᱵᱩᱨᱩᱭᱟ ᱦᱳᱭᱥᱮ ᱟᱨ ᱱᱚᱣᱟ ᱠᱚ ᱡᱚᱢ ᱟᱵᱚᱱ ᱟᱨ ᱡᱩᱫᱤ ᱯᱮᱲᱟ ᱯᱟᱹᱲᱩᱣᱟᱹ ᱵᱚᱱ ᱱᱮᱶᱛᱟ ᱠᱚᱣᱟ ᱢᱟᱱᱮ ᱡᱤᱞ ᱦᱟᱹᱠᱩ ᱡᱤᱞ ᱦᱟᱹᱠᱩ ᱫᱚ ᱛᱟᱦᱮᱱ ᱠᱟᱱ ᱜᱮᱭᱟ ᱦᱳᱭᱥᱮ ᱱᱚᱣᱟᱜᱮ ᱟᱞᱮ ᱫᱚ ᱱᱚᱣᱟ ᱢᱟᱱᱮ ᱟᱵᱚᱨᱮᱱ ᱦᱟᱯᱲᱟᱢ ᱠᱚ ᱠᱟᱹᱴᱤᱡ ᱚᱭᱩᱵ ᱵᱟᱲᱟ ᱦᱩᱭᱩᱜᱼᱟ ᱫᱤᱭᱮ ᱟᱯᱱᱟᱨᱠᱚ ᱡᱚᱢ ᱱᱚᱣᱟ ᱜᱮ ᱟᱫᱚ ᱟᱨ ᱡᱩᱫᱤ ᱥᱮᱨᱚᱠᱚᱢ ᱱᱟᱯᱟᱭ ᱵᱮ ᱵᱷᱟᱜᱤ ᱵᱟᱹᱲᱤᱡ ᱠᱚ ᱛᱮᱭᱟᱨ ᱦᱩᱭᱩᱜᱼᱟ ᱚᱱᱟ ᱠᱚ ᱡᱚᱢ ᱵᱟᱲᱟᱜᱮ ᱚᱱᱟ ᱠᱚᱜᱮ ᱟᱨᱠᱤ
ᱮᱠᱟᱞ ᱮᱠᱟᱞ
ᱵᱟᱠᱷᱟᱡ ᱦᱮᱸ ᱱᱚᱝᱠᱟ ᱵᱟᱠᱷᱟᱱ ᱫᱚ ᱡᱮ ᱟᱵᱚ ᱥᱟᱶᱛᱟ ᱨᱮ ᱡᱟᱦᱟᱸ ᱞᱮᱠᱟ ᱢᱮᱱᱟᱜ ᱟᱠᱟᱫᱟ ᱮᱴᱟᱜ ᱯᱩᱡᱟᱹ ᱠᱚ ᱚᱱᱠᱟ ᱫᱚ ᱵᱟᱝ ᱢᱟᱱᱟᱜ ᱜᱮᱭᱟ ᱱᱚᱣᱟ ᱫᱚ ᱱᱚᱣᱟ ᱫᱚ ᱥᱩᱫᱩ ᱡᱚᱢ ᱥᱩ ᱡᱚᱡ ᱥᱩᱢᱩᱝ ᱜᱮ ᱡᱟᱦᱟᱸ ᱛᱤᱱᱟᱹᱜ ᱩᱞ ᱵᱤᱞᱤ ᱠᱟᱱᱴᱷᱟᱲ ᱵᱮᱞᱤ ᱱᱚᱣᱟ ᱠᱚᱜᱮ ᱠᱤᱨᱤᱧ ᱟᱹᱜᱩ ᱠᱟᱛᱮᱫ
ᱞᱟᱦᱟᱨᱮ ᱡᱮᱢᱚᱱ ᱯᱚᱨᱚᱵᱽ ᱯᱩᱡᱟᱹ ᱞᱟᱦᱟᱭ ᱵᱚᱱ ᱛᱟᱭᱚᱢ ᱛᱮ ᱦᱟᱸᱜ ᱵᱚᱱ ᱵᱮᱵᱚᱦᱟᱨᱟ ᱚᱱᱮ ᱚᱱᱠᱟ ᱫᱷᱟᱨᱟ ᱯᱚᱨᱚᱵᱽ ᱠᱟᱱᱟ ᱥᱮ ᱵᱟᱝ
ᱦᱮᱸ ᱦᱮᱸ ᱵᱚᱸᱜᱟ ᱵᱩᱨᱩ ᱟᱵᱚᱨᱮᱱ ᱦᱟᱯᱲᱟᱢ ᱠᱚ ᱩᱱᱠᱩ ᱚᱭᱩᱜ ᱵᱟᱲᱟ ᱠᱮᱫᱟ ᱛᱟᱯᱚᱨᱮ ᱟᱵᱚ ᱵᱚᱱ ᱡᱚᱢ
ᱦᱚᱸ ᱢᱟᱱᱮᱢ ᱢᱮᱱ ᱫᱟᱲᱮᱭᱟᱜᱼᱟ ᱵᱟᱦᱟ ᱞᱮᱠᱟᱱ ᱫᱷᱟᱨᱟ ᱢᱤᱫᱴᱟᱹᱝ ᱯᱚᱨᱚᱵᱽ ᱡᱮ ᱡᱟᱦᱟᱱᱟᱜ ᱱᱚᱣᱟ ᱵᱟᱦᱟ ᱵᱟᱦᱟ ᱯᱚᱨᱚᱵᱽ ᱵᱟᱝ ᱦᱩᱭ ᱞᱮᱱ ᱠᱷᱟᱱ ᱵᱟᱵᱚᱱ ᱥᱤᱫ ᱵᱟᱲᱟᱭᱟ ᱥᱮ ᱡᱟᱦᱟᱱᱟᱜ ᱵᱟᱵᱚᱱ ᱡᱚᱴᱮᱫᱟ ᱵᱟᱦᱟ ᱠᱚ ᱡᱚ ᱠᱚ ᱛᱚ ᱚᱱᱮ ᱚᱱᱠᱟᱜᱮ ᱵᱟᱦᱟ ᱯᱚᱨᱚᱵᱽ ᱵᱚᱱ ᱢᱟᱱᱟᱣᱟ ᱛᱚᱵᱮᱜ ᱜᱮ ᱦᱟᱸᱜ ᱱᱚᱣᱟ ᱵᱚᱱ ᱵᱮᱵᱷᱨ ᱮᱫᱟ ᱚᱱ-ᱚᱱᱟ ᱫᱷᱟᱨᱟ ᱜᱮ ᱦᱟᱸᱜ ᱱᱚᱣᱟ ᱚᱠᱟᱴᱟᱜ ᱟᱢᱵᱟᱵᱟᱹᱛᱤ ᱯᱚᱨᱚᱵᱽ ᱯᱮ ᱢᱟᱱᱟᱣᱮᱫ ᱠᱟᱱ ᱚᱱᱛᱮ? ᱛᱚ ᱚᱱᱮ ᱚᱱᱠᱟ ᱫᱷᱟᱨᱟᱭ ᱛᱟᱯᱮ ᱦᱮᱸ ᱥᱮ ᱵᱟᱝ ᱱᱚᱣᱟ
ᱦᱮᱸ ᱦᱮᱸ ᱱᱚᱣᱟ ᱚᱝᱠᱟ ᱜᱮ᱾
ᱟᱪᱪᱷᱟ ᱟᱪᱪᱷᱟ᱾
ᱛᱚ ᱟᱫᱚ ᱱᱮᱛᱟᱨ ᱧᱮᱞᱚᱜ ᱠᱟᱱᱟ ᱠᱤᱪᱷᱩ᱾ ᱱᱚᱣᱟ- ᱡᱟᱢᱟᱭ ᱥᱚᱥᱴᱤ ᱡᱟᱦᱟᱸ ᱫᱚ ᱟᱵᱚ ᱥᱟᱶᱛᱟ ᱨᱮᱦᱚᱸ ᱟᱹᱰᱤ ᱜᱟᱱ ᱜᱮ ᱧᱮᱞᱚᱜ ᱠᱟᱱᱟ᱾ ᱢᱟᱱᱟᱣᱮᱜᱼᱟ ᱠᱚ ᱛᱚ ᱟᱢᱟᱜ ᱵᱟᱲᱟᱭ ᱞᱮᱠᱟᱛᱮ ᱱᱚᱣᱟ ᱠᱤ ᱢᱟᱱᱮ ᱟᱵᱚ ᱥᱟᱶᱛᱟ ᱨᱮ ᱱᱚᱣᱟ ᱪᱟᱹᱞᱩ ᱞᱮᱠᱷᱟᱱ ᱠᱤ ᱵᱷᱟᱜᱮ ᱦᱳᱭ-ᱦᱳᱭᱳᱜᱼᱟ?
ᱡᱟᱢᱟᱭ ᱥᱚᱥᱴᱤ ᱢᱟᱱᱮ ᱦᱟᱸᱜ ᱵᱟᱹᱧ ᱵᱩᱡᱷᱟᱹᱣ ᱞᱮᱫᱟ, ᱫᱚᱦᱚᱲᱟ ᱛᱮ ᱡᱟᱦᱟᱱᱟᱜ ᱮᱴᱟᱜ ᱞᱮᱠᱟᱛᱮᱢ ᱞᱟᱹᱭ ᱞᱮᱠᱷᱟᱱ᱾ ᱮᱴᱟᱜ ᱫᱷᱟᱨᱟᱛᱮ᱾
ᱟᱪᱪᱷᱟ, ᱱᱚᱣᱟ ᱫᱚ ᱦᱳᱭᱳᱜ ᱠᱟᱱᱟ ᱡᱮᱢᱚᱱ ᱮᱴᱟᱜ, ᱪᱷᱟᱹᱛᱤᱠ ᱠᱚᱣᱟᱜ ᱧᱮᱞᱚᱜ ᱜᱮᱭᱟ ᱡᱮ ᱡᱟᱢᱟᱭ ᱥᱩᱥᱴᱤ᱾ ᱢᱟᱱᱮ ᱟᱠᱚᱨᱮᱱ ᱡᱟᱦᱟᱸᱭ ᱢᱤᱥᱨᱟ ᱩᱱᱠᱩ ᱠᱚ ᱛᱟᱦᱮᱱ ᱛᱟᱠᱚᱣᱟ ᱩᱱᱠᱩ ᱡᱩᱫᱤ ᱟᱠᱚᱨᱮᱱ ᱡᱟᱶᱟᱭ ᱠᱚᱠᱚ ᱱᱮᱶᱛᱟ ᱠᱚᱣᱟ᱾
ᱦᱮᱸ ᱦᱮᱸ᱾
ᱥᱮ ᱱᱮᱣᱛᱟ ᱠᱟᱛᱮᱜ ᱱᱚᱣᱟᱨᱮ ᱵᱷᱟᱜᱮ ᱢᱚᱱᱫᱚ ᱠᱚ ᱡᱚᱢ ᱵᱟᱲᱟ ᱦᱚᱪᱚ ᱠᱚᱣᱟ ᱚᱱᱠᱟ ᱜᱮ ᱱᱚᱣᱟ ᱫᱚ ᱮᱴᱟᱜ ᱡᱟᱹᱛᱤ ᱠᱚᱣᱟᱜ ᱠᱟᱱᱟ ᱡᱮᱦᱮᱛᱩ ᱟᱵᱚ ᱥᱟᱱ ᱛᱟᱲ ᱠᱚᱦᱚᱸ ᱠᱟᱹᱴᱤᱡ ᱠᱟᱹᱴᱤᱡ ᱛᱮ ᱱᱚᱣᱟ ᱨᱮᱠᱚ ᱟᱸ ᱚᱨᱥᱚᱝᱚᱜ ᱠᱟᱱᱟ᱾
ᱟᱪᱪᱷᱟ ᱟᱪᱪᱷᱟ᱾ ᱟᱞᱮᱥᱮᱫ ᱞᱮᱠᱟ ᱛᱮ ᱦᱟᱸᱜ ᱱᱚᱝᱠᱟ ᱫᱚ ᱵᱟᱹᱧ ᱟᱸᱡᱚᱢ ᱵᱟᱲᱟᱣ ᱟᱠᱟᱫᱟ᱾ ᱟᱨ ᱱᱚᱝᱠᱟ ᱞᱮᱠᱟᱛᱮ ᱫᱚ ᱟᱵᱚᱣᱟᱜ ᱢᱤᱫᱴᱟᱝ ᱢᱟᱨᱟᱝ ᱯᱚᱨᱚᱵᱽ ᱢᱮᱱᱟᱜ ᱛᱟᱵᱚᱱᱟ ᱦᱟᱹᱛᱤ ᱞᱮᱠᱟᱱ ᱯᱚᱨᱚᱵᱽ ᱥᱚᱦᱚᱨᱟᱭ᱾ ᱛᱚᱵᱮ ᱩᱱ ᱡᱷᱚᱜ ᱜᱮ ᱦᱟᱸᱜ ᱡᱟᱹᱥᱛᱤ ᱱᱚᱝᱠᱟᱱ ᱟᱵᱚ ᱨᱮᱱ ᱢᱟᱹᱭ ᱵᱤᱴᱤ ᱠᱚ ᱱᱚᱝᱠᱟᱱ ᱠᱚ ᱡᱟᱶᱟᱭ ᱵᱟᱲᱟ ᱟᱠᱟᱱ ᱩᱱᱠᱩ ᱵᱚᱱ ᱱᱮᱶᱛᱟ ᱮᱫ ᱠᱚᱣᱟ᱾ ᱡᱟᱦᱟᱸᱭ ᱠᱩᱢᱟᱹᱝ ᱠᱚ ᱥᱮᱱ ᱠᱩᱢᱟᱹᱝ ᱥᱮ ᱦᱟᱛᱚᱢ ᱠᱚ᱾ ᱥᱮ ᱱᱚᱣᱟ ᱛᱮᱧᱟᱝ ᱠᱚ ᱫᱤᱫᱤ ᱠᱚ ᱡᱚᱛᱷᱚ ᱦᱚᱲ ᱱᱚᱣᱟ ᱥᱚᱦᱚᱨᱟᱭ ᱯᱚᱨᱚᱵᱽ ᱨᱮ ᱦᱟᱸᱜ ᱟᱞᱮ ᱥᱮᱫ ᱡᱟᱹᱥᱛᱤ ᱠᱚ ᱱᱮᱣᱛᱟ ᱠᱚᱣᱟ᱾ ᱟᱨ ᱚᱱᱮ ᱚᱱᱟ ᱜᱮ ᱦᱟᱸᱜ ᱥᱚᱨᱦᱟᱭ ᱯᱚᱨᱚᱵᱽ ᱨᱮᱜᱮ ᱢᱮᱱ ᱫᱟᱲᱮᱭᱟᱜᱼᱟ ᱵᱚᱞᱮ ᱱᱚᱝᱠᱟᱱ ᱡᱟᱢᱟᱭ ᱥᱚᱥᱴᱤᱞ ᱞᱮᱠᱟᱢ ᱢᱮᱱ ᱫᱟᱲᱮᱜᱼᱟ᱾ ᱛᱚ ᱮᱴᱟᱜ ᱞᱮᱠᱟ ᱛᱮᱫᱚ ᱵᱟᱵᱚᱱ ᱵᱟᱵᱩᱱ -ᱮᱸ ᱵᱟᱵᱚᱱ ᱢᱟᱱᱟᱣ ᱞᱮᱠᱷᱟᱱᱡ ᱡᱮ ᱟᱵᱚᱣᱟᱜ ᱯᱚᱨᱚᱵ ᱢᱮᱱᱟᱜ ᱛᱟᱵᱚᱱ ᱩᱱ ᱡᱚᱠᱷᱚᱡ ᱜᱮᱵᱚᱱ ᱦᱚᱦᱚᱣᱟ ᱠᱚ ᱠᱷᱟᱡ ᱢᱟᱹᱭ ᱵᱤᱴᱤ ᱠᱚ ᱥᱮ ᱟᱵᱩᱨᱮᱱ ᱵᱚᱭᱦᱟ ᱠᱚ᱾ ᱛᱚᱵᱮ ᱫᱚ ᱱᱟᱯᱟᱭ ᱦᱩᱭᱩᱜᱼᱟ, ᱤᱧᱟᱹᱜ ᱢᱮᱱᱛᱮ ᱫᱚ ᱦᱟᱸᱜ᱾
ᱦᱩᱸ ᱱᱚᱶᱟ ᱱᱟᱯᱟᱭ ᱠᱟᱛᱷᱟ ᱜᱮ ᱞᱟᱹᱭ ᱥᱮ ᱟᱵᱚᱱᱟᱜ ᱩᱱ ᱢᱟᱨᱟᱝ ᱦᱟᱹᱛᱤ ᱞᱮᱠᱟᱱ ᱯᱚᱨᱚᱵᱽ ᱢᱮᱱᱟᱜ ᱟᱠᱟᱫᱟ᱾
ᱦᱮᱸ᱾
ᱟᱫᱚ ᱠᱟᱹᱴᱤᱡ ᱠᱟᱹᱴᱤᱡ ᱛᱮ ᱟᱫᱚ ᱴᱮᱰᱤᱥᱚᱱᱟᱞ ᱡᱩᱜᱽ ᱦᱤᱡᱩᱜ ᱠᱟᱱᱟ ᱢᱚᱰᱟᱨᱱ ᱡᱩᱜᱽ ᱛᱚ᱾ ᱫᱤᱭᱮ ᱠᱟᱹᱴᱤᱡ ᱠᱟᱹᱴᱤᱡ ᱛᱮ ᱚᱨᱥᱚᱝ ᱯᱟᱲᱟᱜ ᱠᱟᱱᱟ ᱱᱚᱝᱠᱟ᱾
ᱦᱮᱸᱦᱮᱸ ᱚᱱᱟ ᱫᱚᱵᱚᱱ ᱧᱮᱞ ᱫᱟᱲᱮᱜ ᱠᱟᱱ ᱜᱮᱭᱟ ᱦᱟᱸᱜ ᱡᱮᱞᱮᱠᱟ ᱟᱭᱢᱟ ᱱᱚᱝᱠᱟᱱ ᱯᱚᱨᱚᱵᱽ ᱠᱚᱦᱚᱸ ᱢᱮᱱᱟᱜᱼᱟ᱾ ᱡᱮ ᱚᱠᱟ ᱫᱚ ᱪᱷᱟᱹᱛᱤᱠ ᱠᱚᱣᱟᱜ ᱠᱟᱱᱟ ᱚᱱᱟ ᱠᱚᱵᱚᱱ ᱵᱮᱣᱦᱟᱨᱮᱫ ᱠᱟᱱ ᱜᱮᱭᱟ᱾ ᱟᱫᱚ ᱤᱧ ᱫᱩᱧ ᱢᱮᱱᱟ ᱵᱚᱞᱮ ᱟᱯᱱᱟᱨ ᱟᱹᱛᱩ ᱯᱟᱦᱴᱟ ᱥᱮᱫ ᱠᱷᱚᱡ ᱫᱚ ᱵᱟᱵᱚᱱ ᱵᱮᱣᱦᱟᱨ, ᱦᱮᱸ ᱩᱱᱠᱩ ᱠᱚᱣᱟᱜ ᱯᱚᱨᱚᱵᱽ ᱥᱮᱞᱮᱫᱚᱢ ᱚᱱᱟ ᱫᱚ ᱴᱷᱤᱠ ᱜᱮᱭᱟ ᱢᱮᱱᱠᱷᱟᱱ ᱟᱯᱱᱟᱨ ᱟᱛᱳ ᱯᱟᱲᱟᱨᱮᱱ ᱱᱚᱝᱠᱟᱱ ᱡᱚᱛᱚ ᱦᱚᱲ ᱫᱤᱥᱚᱢ ᱦᱚᱲ ᱵᱟᱰᱟᱭ ᱦᱚᱪᱚ ᱠᱚ ᱞᱮᱠᱟ ᱫᱚ ᱦᱟᱸᱜ ᱵᱟᱝ ᱠᱚᱨᱟᱣ ᱞᱟᱹᱠᱛᱤ ᱠᱟᱱᱟ᱾ ᱮᱱᱛᱮ ᱚᱱᱟ ᱛᱮᱫᱚᱢ ᱡᱩᱫᱤᱢ ᱠᱚᱨᱟᱣᱟ ᱛᱚᱵᱮ ᱚᱱᱟ ᱫᱚ ᱵᱟᱰᱟᱭᱚᱜ-ᱟ ᱵᱚᱞᱮ ᱟᱵᱚ ᱦᱚᱸᱵᱚᱱ ᱮᱴᱟᱜ ᱪᱷᱟᱹᱛᱤᱠ ᱞᱮᱠᱟ ᱵᱚᱱ ᱵᱮᱱᱟᱣ ᱱᱟ᱾ ᱛᱚ ᱚᱱᱟ ᱫᱚ ᱵᱟᱝ ᱞᱟᱹᱠᱛᱤ ᱠᱟᱱᱟ ᱦᱟᱸᱜ᱾ ᱩᱱᱠᱩ ᱥᱟᱶ ᱥᱮᱞᱮᱫ ᱠᱟᱛᱮᱫ ᱜᱮ ᱯᱚᱨᱚᱵᱽ ᱞᱮᱠᱷᱟᱡ ᱫᱚ ᱱᱟᱯᱟᱭ ᱦᱩᱭᱩᱜᱼᱟ᱾ ᱟᱨ ᱟᱯᱱᱟᱨ ᱛᱮᱫᱚ ᱦᱟᱸᱜ ᱱᱚᱝᱠᱟ ᱟᱞᱟᱜ ᱛᱮᱫᱚ ᱵᱟᱝ ᱞᱟᱹᱠᱛᱤ ᱠᱟᱱᱟ᱾
ᱡᱮᱦᱮᱛᱚ ᱟᱵᱚᱱᱟᱜ ᱩᱱᱟᱹᱜ ᱜᱟᱱ, ᱦᱮᱸ ᱤᱧᱦᱚᱸ ᱱᱚᱣᱟᱛᱤᱧ ᱥᱟᱭ ᱤᱧ ᱮᱢᱮᱫᱼᱟ᱾ ᱪᱮᱫᱟᱜ ᱥᱮ ᱟᱵᱚᱱᱟᱜ ᱛᱚ ᱟᱭᱢᱟ ᱜᱟᱱ ᱯᱚᱨᱚᱵᱽ ᱠᱚ ᱢᱮᱱᱟᱜ ᱟᱠᱟᱫᱟ ᱦᱮᱸ, ᱱᱚᱣᱟ ᱠᱚᱜᱮ ᱵᱚᱱ ᱱᱟᱯ ᱢᱟᱱᱟᱣ ᱢᱟ᱾ ᱡᱮᱦᱮᱛᱩ ᱱᱮᱛᱟᱨ ᱫᱚ ᱧᱮ-ᱧᱮ ᱱᱮᱛᱟᱨ ᱫᱚ ᱧᱮᱞᱚᱜ ᱠᱟᱱᱟ ᱟᱵᱚ ᱚᱞᱚᱜ ᱯᱟᱲᱦᱟᱣ ᱥᱮ ᱪᱟᱹᱠᱨᱤ ᱵᱟᱹᱠᱨᱤ ᱨᱮᱦᱚᱸ ᱟᱹᱰᱤ ᱟᱫᱚ ᱮᱴᱟᱜ ᱪᱷᱟᱹᱛᱤᱠ ᱥᱟᱞᱟᱜ ᱵᱚᱱ᱾ ᱢᱮᱞᱟᱭ ᱢᱮᱥᱟᱜ ᱠᱟᱱᱟ ᱛᱚ ᱩᱱᱠᱩᱣᱟᱜ ᱯᱚᱨᱚᱵᱽ ᱨᱮ ᱦᱚᱸ ᱡᱩᱫᱤ ᱵᱩᱱ ᱫᱮᱫᱮᱞᱟ ᱟᱵᱚᱱᱟ ᱛᱚ ᱟᱵᱚ ᱦᱚᱸᱵᱚᱱ ᱥᱮᱞᱮᱫᱚᱜ ᱠᱟᱱ ᱜᱮᱭᱟ ᱦᱮᱸᱥᱮ ᱛᱚ ᱚᱱᱟ ᱠᱚᱨᱮ ᱫᱚ ᱚᱱᱟ ᱠᱚᱨᱮ ᱫᱚ ᱴᱷᱤᱠ ᱜᱮᱭᱟ ᱢᱮᱱᱠᱷᱟᱱ ᱟᱵᱚ ᱫᱚ ᱵᱷᱮᱜᱟᱨ ᱛᱮᱫᱚ ᱟᱵᱚᱱᱟᱜ ᱥᱟᱶᱛᱟ ᱨᱮᱫᱚ ᱱᱚᱝᱠᱟᱱ ᱠᱤᱪᱷᱩ ᱫᱚ ᱟᱞᱚᱵᱚᱱ ᱟᱹᱜᱩᱭ ᱢᱟ
ᱮᱠᱟᱞ ᱮᱠᱟᱞ ᱦᱮᱸ ᱚᱱᱮ ᱚᱱᱟᱜᱮ ᱡᱚᱛᱚᱦ ᱦᱚᱲ ᱵᱟᱰᱟᱭ ᱨᱮᱱᱟᱜ ᱞᱟᱹᱠᱛᱤ ᱠᱟᱱᱟ ᱢᱮᱱᱠᱷᱟᱱ ᱠᱚ ᱢᱟᱱᱟᱣᱮᱫ ᱜᱮᱭᱟ ᱟᱭᱢᱟ ᱞᱮᱠᱟᱱ ᱡᱮ ᱱᱚᱣᱟ ᱢᱟᱜᱽ ᱨᱮ ᱱᱚᱣᱟ ᱥᱚᱨᱚᱥᱚᱛᱤ ᱵᱚᱸᱜᱟ ᱵᱩᱨᱩ ᱠᱚᱦᱚᱸ ᱛᱚᱵᱮ
ᱦᱩᱸ
ᱟᱭᱢᱟ ᱞᱮᱠᱟ ᱱᱚᱣᱟ ᱫᱚ ᱴᱚᱯᱤᱠ ᱨᱮᱱᱟᱜ ᱨᱚᱲ ᱫᱚ ᱵᱟᱝ ᱜᱟᱱᱚᱜᱼᱟ ᱦᱟᱸᱜ ᱱᱚᱣᱟ ᱨᱮᱫᱚ
ᱦᱮᱸ ᱱᱚᱣᱟ ᱫᱚ ᱵᱟᱝ ᱨᱚᱲ ᱞᱮᱠᱷᱟᱱ ᱜᱮ ᱵᱮᱴᱟᱨᱚᱜᱼᱟ
ᱮᱠᱟᱞ ᱮᱠᱟᱞ ᱟᱪᱪᱷᱟ ᱟᱞᱮ ᱥᱮᱫ ᱢᱟ ᱦᱟᱜ ᱱᱚᱣᱟ ᱥᱚᱦᱚᱨᱟᱭ ᱯᱚᱨᱚᱵᱽ ᱢᱟ ᱱᱚᱣᱟ ᱟᱞᱮᱢᱟ ᱯᱩᱥ ᱵᱚᱸᱜᱟ ᱨᱮ ᱱᱟᱸᱜ ᱞᱮ ᱯᱩᱥ ᱪᱟᱸᱫᱳ ᱨᱮ ᱦᱟᱸᱜ ᱞᱮ ᱯᱚᱨᱚᱵᱚᱜ ᱠᱟᱱᱟ ᱦᱟᱸᱜ ᱟᱞᱮ ᱥᱮᱫ ᱱᱚᱛᱮ ᱫᱚ ᱛᱚ ᱟᱯᱮ ᱥᱮᱫ ᱫᱚ ᱪᱮᱫᱞᱮᱠᱟ ᱦᱟᱸᱜ
ᱟᱞᱮᱫᱚ ᱱᱚᱣᱟ ᱫᱚ ᱥᱚᱦᱚᱨᱟᱭ ᱥᱚᱨᱦᱟᱭ ᱨᱮᱜᱮᱞᱮ ᱵᱚᱸᱜᱟ ᱵᱳᱩᱨᱩᱜᱼᱟ
ᱟᱪᱪᱷᱟ ᱟᱪᱪᱷᱟ ᱢᱟᱱᱮ ᱠᱟᱨᱛᱤᱠ ᱥᱚᱦᱨᱟᱭ ᱥᱮ ᱵᱟᱝ
ᱦᱮᱸ ᱦᱮᱸ ᱛᱚ ᱟᱯᱮ ᱥᱮᱫ ᱫᱚ ᱱᱚᱣᱟ ᱯᱩᱥ ᱵᱚᱸᱜᱟ ᱪᱟᱞᱟᱣᱱᱟ ᱢᱮᱱᱠᱷᱟᱱ ᱚᱱᱟ ᱨᱮᱭᱟᱜ ᱠᱟᱨᱚᱱ ᱠᱟᱹᱴᱤᱡ ᱡᱩᱫᱤᱵᱤᱱ ᱞᱟᱹᱭ ᱫᱟᱲᱮᱭᱟᱜ ᱠᱷᱱᱟ
ᱦᱮᱸ ᱮᱥᱮ ᱢᱟ ᱟᱫᱚᱢ ᱠᱚᱢᱟ ᱠᱚ ᱞᱟᱹᱭ ᱵᱚᱞᱮ ᱱᱚᱣᱟ ᱫᱚ ᱮᱦᱚᱵ ᱠᱷᱚᱡ ᱜᱮ ᱱᱚᱝᱠᱟ ᱦᱩᱭ ᱤᱫᱤᱜ ᱠᱟᱱᱟ ᱢᱮᱱᱠᱷᱟᱱ ᱡᱚᱠᱷᱚᱱ ᱟᱭᱢᱟ ᱞᱮᱠᱟ ᱵᱩᱡᱷᱟᱹᱣ ᱧᱟᱢ ᱮᱱᱟ ᱛᱚᱵᱮ ᱱᱚᱣᱟ ᱫᱚ ᱦᱟᱸᱜ ᱚᱠᱟ ᱱᱟᱜᱟᱢ ᱨᱮ ᱢᱮᱱᱟᱜ ᱛᱟᱵᱚᱱ ᱱᱚᱜᱼᱚᱭ ᱦᱩᱞ ᱦᱩᱞ ᱠᱷᱟᱹᱛᱤᱨ ᱛᱮᱜᱮ ᱦᱟᱜ ᱯᱟᱥᱮᱡ ᱱᱚᱝᱠᱟ ᱫᱚ ᱦᱩᱭ ᱠᱟᱱᱟ ᱡᱮ ᱤᱝᱨᱮᱡᱽ ᱵᱤᱫᱟᱹᱞ ᱨᱮ ᱡᱚᱠᱷᱚᱱ ᱩᱱᱠᱩᱣᱟᱜ ᱜᱳᱞᱟᱢ ᱨᱮᱵᱚᱱ ᱛᱟᱦᱮᱸᱠᱟᱱᱟ ᱩᱱ ᱡᱚᱠᱷᱟᱹᱡ ᱱᱚᱣᱟ ᱟᱴᱷᱟᱨᱚᱥᱚ ᱯᱚᱪ ᱯᱚᱱ ᱨᱮ ᱚᱠᱟ ᱫᱚ ᱦᱩᱞ ᱦᱩᱭ ᱞᱮ ᱩᱱ ᱛᱟᱭᱱᱚᱢ ᱟᱭᱢᱟ ᱦᱚᱲ ᱱᱚᱝᱠᱟ ᱠᱚ ᱡᱤᱣᱤ ᱠᱚ ᱟᱞᱟᱭ ᱠᱮᱫᱟ ᱟᱨ ᱱᱚᱣᱟ ᱫᱚ ᱡᱤᱣᱤ ᱟᱞᱟᱭ ᱡᱚᱠᱷᱚᱱ ᱡᱚᱠᱷᱟ ᱩᱱ ᱡᱚᱠᱷᱟᱡ ᱢᱟᱨᱥᱟᱞ ᱞᱚ ᱞᱮᱠᱟ ᱱᱚᱣᱟ ᱥᱚᱦᱨᱟᱭ ᱚᱠᱛᱮ ᱱᱚᱝᱠᱟ ᱞᱟᱜᱟᱣ ᱞᱮᱱᱟ ᱛᱚᱵᱮ ᱩᱱ ᱡᱚᱠᱷᱚᱱ ᱚᱱᱟ ᱱᱤᱭᱚᱢ ᱫᱚ ᱛᱟᱦᱮᱸ ᱠᱟᱱᱟ ᱵᱚᱞᱮ ᱱᱚᱝᱠᱟ ᱵᱟᱢ ᱡᱟᱨᱣᱟ ᱫᱟᱲᱮᱭᱟᱜᱼᱟ ᱢᱤᱫᱴᱷᱮᱡ ᱦᱚᱲ ᱠᱟᱛᱮᱫ ᱟᱫᱚ ᱚᱱᱮ ᱚᱱᱟ ᱯᱚᱨᱚᱵᱽ ᱚᱱᱮ ᱚᱱᱟ ᱠᱟᱠᱷᱟᱱ ᱛᱮᱜᱮ ᱱᱚᱝᱠᱟ ᱦᱚᱲ ᱵᱟᱠᱚ ᱡᱟᱣᱨᱟ ᱞᱮᱱᱟ ᱟᱨ ᱫᱚᱥᱟᱨ ᱫᱚ ᱦᱟᱸᱜ ᱢᱟᱱᱮ ᱡᱚᱛᱚ ᱠᱚ ᱨᱮᱸᱜᱮᱡ ᱪᱟᱵᱟᱭᱮᱱᱟ ᱮᱱᱛᱮ ᱦᱩᱲᱩ ᱠᱚ ᱪᱟᱥ-ᱵᱟᱥ ᱩᱱ ᱵᱚᱪᱷᱚᱨ ᱵᱟᱝ ᱦᱩᱭ ᱵᱟᱲᱟ ᱞᱮᱱᱟ ᱟᱫᱚ ᱫᱚᱥᱟᱨ ᱵᱚᱪᱷᱚᱨ ᱱᱚᱝᱠᱟ ᱢᱟᱱᱮ ᱠᱚ ᱛᱟᱭᱚᱢ ᱧᱚᱜ ᱠᱮᱫᱟ ᱠᱚ ᱟᱨ ᱡᱟᱱᱩᱣᱟᱨᱤ ᱞᱮᱠᱟ ᱯᱟᱥᱮᱡ ᱱᱚᱝᱠᱟ ᱠᱚ ᱢᱟᱱᱟᱣ ᱠᱮᱫᱟ ᱛᱚᱵᱮ ᱩᱱ ᱡᱚᱠᱷᱟᱡ ᱠᱚ ᱦᱩᱫᱤᱥ ᱠᱮᱫᱟ ᱵᱚᱞᱮ ᱱᱚᱣᱟ ᱡᱟᱱᱩᱣᱟᱨᱤ ᱨᱮᱜᱮ ᱵᱚᱱ ᱢᱟᱱᱟᱣ ᱞᱮᱠᱷᱟᱱ ᱫᱚ ᱱᱟᱯᱟᱭ ᱦᱩᱭᱩᱜᱼᱟ ᱮᱱᱛᱮᱫ ᱱᱚᱣᱟ ᱚᱠᱛᱮ ᱫᱚ ᱦᱩᱲᱩ ᱠᱚᱦᱚᱸ ᱟᱹᱰᱤ ᱢᱚᱸᱡᱽ ᱦᱩᱭ ᱵᱟᱲᱟᱜᱼᱟ ᱜᱮᱫ ᱵᱟᱲᱟᱭᱟᱵᱚᱱ ᱡᱚᱛᱚ ᱠᱚᱜᱮ ᱛᱚᱵᱮ ᱟᱭᱢᱟ ᱱᱚᱜ ᱱᱚᱝᱠᱟ ᱯᱟᱥᱮᱫ ᱦᱩᱫᱤᱥ ᱵᱟᱲᱟ ᱠᱟᱛᱮᱫ ᱜᱮ ᱦᱟᱸᱜ ᱠᱚ ᱛᱟᱭᱱᱚᱢ ᱧᱚᱜ ᱠᱟᱫᱟᱜ-ᱟ ᱟᱞᱮ ᱥᱮᱫ ᱫᱚ ᱦᱟᱸᱜ
ᱦᱮᱸ ᱟᱪᱪᱷᱟ ᱟᱪᱪᱷᱟ ᱱᱟᱯᱟᱭ ᱠᱟᱛᱷᱟ ᱱᱚᱣᱟ ᱦᱚᱸ
ᱛᱚ ᱢᱮᱱ ᱫᱟᱲᱮᱭᱟᱢ ᱟᱞᱮ ᱫᱚ ᱥᱟᱠᱨᱟᱛ ᱥᱚᱸᱜᱮ ᱦᱟᱸᱜ ᱥᱟᱠᱨᱟᱛ ᱚᱠᱟ ᱦᱩᱭᱩᱜ ᱠᱟᱱᱟ ᱚᱱᱟ ᱥᱚᱸᱜᱮ ᱦᱟᱸᱜ ᱛᱚᱵᱮ ᱱᱚᱣᱟ ᱢᱚᱬᱮ ᱢᱟᱦᱟ ᱦᱩᱭ ᱠᱟᱛᱮᱜ ᱢᱩᱪᱟᱹᱫ ᱫᱤᱱ ᱫᱚ ᱟᱞᱮ ᱫᱚ ᱥᱟᱠᱨᱟᱛ ᱦᱚᱸ ᱱᱚᱣᱟ ᱵᱮᱡᱷᱟ ᱛᱩᱧ ᱞᱮᱠᱟ ᱦᱟᱸᱜ ᱞᱮ ᱢᱟᱱᱟᱣᱫᱟ
ᱢᱟᱱᱮ ᱱᱚᱣᱟ ᱥᱚᱦᱨᱟᱭ ᱢᱟᱱᱟᱣ ᱯᱚᱨᱮ ᱢᱚᱬᱮ ᱢᱟᱦᱟ ᱛᱟᱭᱚᱢ
ᱦᱮᱸ ᱦᱮᱸᱮ ᱦᱮᱸ ᱦᱮᱸᱛᱩᱨᱩᱭ ᱦᱤᱞᱳᱜ ᱢᱟᱱᱮ ᱛᱩᱨᱩᱭ ᱢᱟᱦᱟ ᱦᱤᱞᱳᱜ ᱢᱟᱱᱮ ᱱᱚᱣᱟ ᱵᱮᱡᱷᱟ ᱛᱩᱧ ᱥᱮ ᱱᱚᱣᱟ ᱥᱟᱠᱨᱟᱛ ᱦᱩᱭᱩᱜᱼᱟ
ᱟᱪᱪᱷᱟ ᱱᱚᱣᱟ ᱟᱪᱪᱷᱟ ᱱᱚᱣᱟ ᱥᱟᱠᱨᱟᱛ ᱨᱮ ᱡᱮᱢᱚᱱ ᱟᱞᱮ ᱱᱚᱛᱮ ᱡᱟᱦᱟᱸ ᱞᱮᱠᱟ ᱠᱚ ᱢᱟᱱᱟᱣᱟ ᱡᱮ ᱯᱩᱥ ᱵᱚᱸᱜᱟ ᱢᱩᱪᱟᱹᱫ ᱨᱮᱵᱚᱱ ᱢᱟᱱᱟᱣᱟ ᱦᱮᱸᱥᱮ
ᱦᱩᱸ ᱦᱩᱸ ᱦᱩᱸ
ᱛᱮ ᱡᱟᱦᱟᱸ ᱞᱮᱠᱟ ᱵᱩᱱ ᱢᱟᱱᱟᱣᱟ ᱯᱮ ᱢᱟᱦᱟ ᱥᱮ ᱯᱩᱱ ᱢᱟᱦᱟ ᱫᱷᱚᱨᱮ ᱱᱚᱣᱟ ᱫᱚ ᱚᱱᱠᱟ ᱯᱮ ᱯᱩᱱ ᱢᱟᱦᱟ ᱫᱷᱚᱨᱮ ᱫᱚ ᱵᱟᱝ ᱯᱮ ᱢᱟᱱᱟᱣᱟ?
ᱦᱮᱸ ᱥᱟᱠᱨᱟᱛ ᱫᱚ ᱦᱟᱸᱜ ᱢᱤᱫ ᱢᱟᱦᱟ ᱢᱟᱦᱟ ᱞᱮᱠᱟ ᱜᱮᱢ ᱢᱮᱱ ᱫᱟᱲᱮᱭᱟᱜᱼᱟ᱾
ᱟᱨ ᱚᱱᱟ ᱢᱤᱫ ᱢᱟᱦᱟ ᱨᱮᱫᱚ ᱢᱟᱱᱮ ᱪᱮᱫ ᱠᱚᱯᱮ ᱪᱮᱠᱟᱹᱭᱟ
ᱩᱱ ᱦᱤᱞᱳᱜ ᱫᱚ ᱥᱟᱠᱨᱟᱛ ᱞᱮᱠᱟ ᱫᱚ ᱚᱱᱟ ᱵᱮᱡᱷᱟ ᱛᱩᱧ ᱦᱩᱭᱩᱜᱼᱟ ᱡᱮ ᱡᱟᱦᱟᱸᱱᱟᱜ ᱜᱮ ᱱᱚᱣᱟ ᱠᱟᱭᱨᱟ ᱫᱟᱨᱮ ᱥᱮ ᱢᱟᱱᱮ ᱠᱷᱟᱥ ᱠᱟᱨ ᱫᱚ ᱠᱟᱭᱨᱟ ᱫᱟᱨᱮ ᱠᱚ ᱤᱭᱟᱹ ᱭᱟ ᱢᱟᱜ ᱠᱟᱛᱮᱫ ᱠᱚ ᱤᱫᱤᱭᱟ ᱱᱚᱣᱟ ᱱᱚᱣᱟ ᱵᱮᱡᱷᱟ ᱴᱟᱺᱰᱤ ᱥᱮ ᱡᱟᱦᱟᱸᱱᱟᱜ ᱢᱤᱫᱴᱟᱝ ᱴᱟᱺᱰᱤᱨ ᱨᱮ ᱟᱨ ᱚᱸᱰᱮ ᱜᱮ ᱥᱩᱱᱩᱢ ᱯᱤᱴᱷᱟᱹ ᱠᱚᱠᱚ ᱤᱫᱤᱭᱟ ᱟᱨ ᱱᱚᱣᱟ ᱟᱜᱼᱥᱟᱨ ᱛᱮᱠᱚ ᱛᱩᱧᱟ ᱟᱨ ᱚᱱᱮ ᱚᱱᱠᱟ ᱢᱤᱫᱴᱟᱝ ᱢᱮᱱᱟᱜᱼᱟ᱾